ᱪᱮᱫ ᱦᱚᱸ ᱵᱟᱝ ᱟᱸᱡᱚᱢ ᱴᱷᱟᱹᱣᱠᱟᱹᱜ ᱠᱟᱱᱟ ᱾
ᱦᱮᱞᱚ ᱡᱚᱦᱟᱨ ᱜᱮ ᱜᱚᱢᱠᱮ
ᱦᱮᱸ ᱡᱚᱦᱟᱨ ᱜᱮ
ᱚᱸ ᱛᱟᱦᱚᱞᱮ ᱪᱮᱫ ᱠᱚᱵᱤᱱ ᱪᱤᱠᱟᱹᱭᱮᱫᱟ ᱮᱠᱷᱚᱱ ᱫᱚ
ᱪᱮᱫ ᱦᱚᱸ ᱵᱟᱹᱞᱤᱧ ᱪᱤᱠᱟᱹᱭᱮᱫᱟ ᱚᱲᱟᱜ ᱠᱚᱨᱮ ᱜᱮ ᱢᱮᱱᱟᱜ ᱞᱤᱧᱟ ᱮᱠᱷᱚᱱ ᱫᱚ
ᱦᱚᱸ ᱥᱤᱢ ᱠᱚᱵᱤᱱ ᱩᱴᱷᱟᱹᱣ ᱠᱮᱫ ᱠᱚᱣᱟ ᱥᱮ ᱟᱹᱣᱨᱤ?
ᱦᱮᱸ ᱞᱟᱹᱭ ᱵᱤᱱ
ᱥᱤᱢ ᱠᱚᱵᱤᱱ ᱩᱴᱷᱟᱹᱣ ᱠᱮᱫ ᱠᱚᱣᱟ ᱥᱮ ᱟᱹᱣᱨᱤ
ᱵᱟᱞᱤᱧ ᱩᱴᱷᱟᱹᱣ ᱟᱠᱟᱫ ᱠᱚᱣᱟ ᱢᱮᱱᱟᱜ ᱠᱚᱜᱮᱭᱟ᱾
ᱟᱪᱷᱟ
ᱛᱟᱯᱚᱨ ᱟᱹᱣᱨᱤ ᱠᱚ ᱦᱟᱨᱟ
ᱩᱸ
ᱦᱮᱞᱳ
ᱦᱮᱸ ᱾
ᱞᱟᱹᱭ ᱵᱤᱱ ᱟᱹᱣᱨᱤ ᱠᱚ ᱦᱟᱨᱟᱜᱼᱟ ᱩᱱᱟᱹᱜ ᱫᱚ ᱾
ᱟᱪᱪᱷᱟ ᱾ ᱛᱟᱦᱚᱞᱮ ᱫᱟᱜ ᱡᱟᱹᱯᱩᱫ ᱠᱚ ᱪᱮᱫ ᱞᱮᱠᱟ ᱚᱱᱛᱮ?
ᱫᱟᱜ ᱫᱚᱭ ᱫᱟᱜ ᱮ ᱵᱟᱲᱟᱭᱮᱫ ᱜᱮᱭᱟ ᱦᱚᱜᱼᱚᱭ ᱡᱟᱹᱯᱩᱫ ᱮ ᱞᱟᱜᱟᱣ ᱟᱠᱟᱫᱟ, ᱛᱤᱥᱮ ᱵᱚᱱᱫᱚᱭᱟ ᱱᱟᱜ ᱠᱷᱟᱱ ᱾
ᱦᱮᱸ ᱾
ᱚ ᱾ ᱟᱹᱵᱤᱱ ᱪᱤᱠᱟᱹᱭ ᱫᱟᱵᱤᱱ?
ᱟᱹᱞᱤᱧ ᱠᱟᱹᱢᱤ ᱵᱟᱲᱟ ᱠᱚ, ᱯᱩᱴᱠᱟᱹ ᱯᱟᱸᱡᱟ ᱞᱤᱧ ᱦᱮᱡ ᱞᱮᱱᱟ ᱾
ᱚ
ᱛᱟᱦᱚᱞᱮ ᱯᱩᱴᱠᱟᱹ ᱦᱚᱸ ᱟᱹᱣᱨᱤᱭᱟᱠᱚ ᱚᱱᱠᱟ ᱾ ᱞᱟᱦᱟ ᱫᱟᱜ ᱞᱟᱦᱟ ᱫᱟᱜ ᱨᱮᱠᱚ ᱚᱢᱚᱱ ᱮᱱᱟ ᱩᱱᱠᱩ ᱫᱚᱠᱚ ᱚᱴᱮᱡ ᱟᱠᱟᱱᱟ ᱾ ᱚᱱᱟ ᱥᱮᱭᱟ ᱟᱠᱟᱱᱟ, ᱦᱮᱸᱫᱮ ᱠᱟᱱᱟ ᱠᱚ ᱾
ᱟᱪᱪᱷᱟ ᱦᱮᱸ ᱾
ᱟᱪᱪᱷᱟ, ᱱᱤᱭᱟᱹ ᱡᱟᱹᱯᱩᱫ ᱨᱮᱫᱚ ᱟᱹᱣᱨᱤᱭᱟᱠᱚᱣᱟ ᱾
ᱛᱟᱦᱚᱞᱮ ᱵᱟᱹᱵᱤᱱ ᱧᱟᱢ ᱟᱠᱟᱫ ᱠᱚᱣᱟ ᱾
ᱵᱟᱹᱞᱤᱧ ᱧᱟᱢ ᱟᱠᱟᱫ ᱠᱚᱣᱟ ᱯᱩᱴᱠᱟᱹ ᱫᱚ, ᱚᱛ ᱩᱫᱽ ᱠᱚᱞᱤᱧ ᱧᱟᱢ ᱵᱟᱲᱟ ᱟᱠᱟᱫᱟ ᱾
ᱚ ᱾ ᱚ ᱾
ᱩᱫ ᱠᱚᱜᱮ ᱦᱟᱞᱟᱝ ᱵᱟᱲᱟ ᱦᱩᱭᱩᱜ ᱠᱟᱱᱟ ᱾
ᱦᱮᱸ ᱦᱮᱸ ᱦᱮᱸ ᱦᱮᱸ ᱾ ᱛᱟᱦᱚᱞᱮ ᱞᱟᱹᱭ ᱫᱟᱞᱤᱧ ᱱᱚᱛᱮ ᱦᱚᱸ ᱚᱱᱠᱟ ᱜᱮ ᱾
ᱦᱩᱸ ᱾
ᱧᱟᱢ ᱵᱟᱲᱟᱭᱮᱫ ᱠᱚᱣᱟ ᱠᱚ ᱯᱷᱩᱴᱠᱟᱹ ᱠᱚ, ᱟᱫᱚ ᱠᱷᱩᱵ ᱮᱠᱴᱟ ᱫᱚ ᱵᱟᱠᱚ ᱧᱟᱢᱮᱫ ᱠᱚᱣᱟ ᱾ ᱮᱸ ᱟᱹᱞᱤᱧ ᱦᱚᱸ ᱦᱚᱞᱟ ᱵᱤᱨ ᱥᱮᱫ ᱦᱩᱸ, ᱚᱱᱛᱮ ᱞᱤᱧ ᱪᱟᱞᱟᱣ ᱞᱮᱱᱟ ᱦᱩᱛᱩᱢᱚᱜ, ᱛᱟᱦᱚᱞᱮ ᱵᱤᱨ ᱥᱮᱫ ᱞᱤᱧ ᱵᱚᱞᱚ ᱞᱮᱱᱟ, ᱛᱟᱦᱚᱞᱮ
ᱦᱩᱸ ᱾
ᱦᱟᱞᱟᱝ ᱠᱮᱫ ᱠᱚᱣᱟᱞᱤᱧ ᱯᱨᱟᱭ ᱦᱩᱭᱩᱜ ᱟᱠᱚ ᱢᱤᱫ ᱳᱭ ᱢᱤᱫ ᱜᱷᱮᱱᱸᱴ ᱜᱟᱱ ᱟᱨᱠᱤ, ᱦᱩᱭᱩᱜ ᱟᱠᱚ ᱢᱤᱫ ᱠᱮᱡᱤ ᱫᱚ ᱾
ᱟᱪᱪᱷᱟ ᱾
ᱟᱫᱚ ᱚᱱᱠᱟ ᱫᱚ ᱵᱟᱠᱚ ᱚᱢᱚᱱ ᱦᱟᱛᱟᱲ ᱟᱠᱟᱱᱟ, ᱛᱟᱯᱚᱨ ᱚᱢᱚᱱᱚᱜ ᱜᱮ ᱪᱚ ᱠᱚ ᱯᱚᱨᱮ ᱯᱚᱨᱮ ᱛᱮ ᱱᱟᱦᱟᱜ ᱾
ᱦᱮᱸ, ᱥᱳᱲᱮ ᱠᱚ ᱜᱮᱭᱟ ᱯᱮ ᱥᱮ ᱵᱟᱝ!
ᱦᱮᱸ, ᱥᱚᱲᱮ ᱫᱚ ᱚᱱᱠᱟ ᱡᱟᱹᱥᱛᱤ ᱧᱚᱜ ᱡᱚᱠᱷᱚᱱ ᱞᱮ ᱦᱟᱞᱟᱝ ᱠᱚᱣᱟ ᱥᱚᱲᱮ ᱠᱚᱣᱟᱞᱮ ᱾ ᱛᱟᱯᱚᱨ ᱵᱤᱥᱤᱨ ᱵᱷᱟᱜ ᱚᱱᱠᱟ ᱢᱤᱫ ᱪᱩᱯᱩᱫ ᱜᱟᱱ ᱞᱮ ᱦᱟᱞᱟᱝ ᱠᱟᱛᱮ, ᱞᱮᱴᱚ ᱜᱮ ᱵᱷᱟᱹᱜᱤ ᱠᱚ ᱛᱟᱠᱚᱼᱟ ᱾ ᱞᱮᱴᱚ ᱵᱮᱱ ᱡᱚᱢ ᱵᱟᱲᱟ ᱟᱠᱟᱫᱟ ᱥᱮ?
ᱦᱮᱞᱳ ᱾
ᱦᱮᱸ, ᱞᱟᱹᱭ ᱫᱟᱹᱞᱤᱧ ᱞᱮᱴᱚ ᱠᱚ ᱵᱮᱱ ᱡᱚᱢ ᱵᱟᱲᱟ ᱟᱠᱟᱫᱟ?
ᱦᱮᱸ ᱦᱮᱸ, ᱯᱩᱴᱠᱟᱹ ᱞᱮᱴᱚ ᱵᱤᱨᱟᱴ ᱥᱤᱵᱤᱞᱟ ᱾
ᱦᱮᱸ, ᱟᱫᱚ ᱞᱮᱴᱚ ᱞᱮᱫ ᱠᱚᱣᱟᱞᱤᱧ ᱟᱫᱚ ᱵᱷᱟᱹᱜᱤ ᱜᱮ ᱵᱩᱡᱷᱟᱹᱣᱱᱟ ᱟᱨᱠᱤ ᱾
ᱦᱩᱸ ᱾
ᱦᱩᱸ, ᱟᱹᱵᱤᱱ ᱡᱤᱞ ᱞᱮᱴᱚ ᱠᱟᱱᱟ ᱥᱮ ᱯᱩᱴᱠᱟᱹ ᱞᱮᱴᱚ ᱠᱟᱱᱟ ᱵᱟᱵᱤᱱ ᱵᱩᱡ ᱫᱟᱲᱮᱭᱟᱜᱼᱟ ᱾
ᱵᱟᱝ ᱾ ᱞᱮᱴᱚ ᱛᱟᱯᱚᱨᱮ ᱯᱤᱴᱷᱟᱹ, ᱯᱤᱴᱷᱟᱹ ᱦᱚᱸ ᱟᱹᱰᱤ ᱡᱳᱨ ᱠᱚ ᱥᱤᱵᱤᱞᱟ ᱾
ᱦᱳᱭ, ᱯᱤᱴᱷᱟᱹ ᱫᱚ ᱵᱟᱝ ᱯᱤᱴᱷᱟᱹ ᱵᱟᱲᱟ ᱦᱩᱭ ᱠᱟᱱᱟ ᱾ ᱛᱚᱵᱮ ᱟᱹᱞᱤᱧ ᱱᱤᱛᱚᱜ ᱢᱟᱱᱮ ᱩᱸ ᱟᱹᱞᱤᱧᱟᱜ ᱢᱤᱫᱴᱟᱝ ᱤᱭᱟᱹ ᱢᱮᱱᱟᱜᱼᱟ, ᱟᱨᱠᱤ ᱤᱪᱪᱷᱟᱹ ᱢᱮᱱᱟᱜᱼᱟ ᱾ ᱡᱮ ᱥᱚᱲᱮ ᱦᱩᱭᱩᱜᱼᱟ ᱯᱩᱴᱠᱟᱹ, ᱟᱫᱚ ᱟᱠᱟᱨᱵᱤᱱ ᱧᱟᱢ ᱠᱚ- ᱠᱚᱣᱟ
ᱦᱳᱜ
ᱦᱚᱞᱟ ᱞᱤᱧ ᱟᱹᱜᱩ ᱞᱮᱫ ᱠᱚᱣᱟ ᱩᱱᱠᱩ ᱫᱚ ᱠᱟᱹᱴᱤᱡ ᱞᱮᱴᱚ ᱦᱩᱭᱱᱟ ᱟᱨ ᱩᱛᱩ ᱦᱩᱭᱱᱟ ᱞᱭᱴᱮᱢ ᱚᱱᱠᱟ ᱦᱩᱭᱱᱟ
ᱦᱩᱸ
ᱡᱮᱢᱚᱱᱹᱦᱮ ᱠᱟᱹᱴᱤᱡ ᱵᱤᱱ ᱞᱮᱴᱚ ᱠᱮᱫ ᱠᱚᱣᱟ ᱠᱟᱹᱴᱤᱡ ᱵᱤᱱ ᱥᱚᱲᱮ ᱠᱮᱫ ᱠᱚᱣᱟ ᱠᱟᱹᱴᱤᱡ ᱵᱤᱱ ᱵᱷᱟᱹᱡᱤ ᱠᱚᱣᱟ ᱚᱱᱮ ᱚᱱᱠᱟ ᱟᱨ ᱠᱤ
ᱦᱮᱸ ᱚᱱᱠᱟ ᱤᱪᱷᱟᱹ ᱦᱩᱭᱩᱜ ᱜᱮᱭᱟ ᱵᱟᱝ
ᱦᱳᱭ ᱟᱫᱚ ᱛᱮᱢᱚᱱ ᱫᱚ ᱵᱟ-ᱠᱚ ᱧᱟᱢᱚᱜ ᱠᱟᱱᱟ ᱚᱱᱠᱟ ᱫᱚ
ᱦᱩᱸ ᱾ ᱥᱟᱸᱜᱮ ᱧᱚᱜ ᱠᱚ ᱧᱟᱢ ᱞᱮᱱᱠᱷᱟᱱ ᱫᱚ, ᱡᱷᱚᱛᱚ ᱨᱚᱠᱚᱢ ᱠᱟᱛᱮ ᱜᱮ ᱡᱚᱢ ᱜᱟᱱ ᱠᱚᱣᱟ ᱾
ᱟᱹᱞᱤᱧ ᱫᱚ ᱵᱤᱥᱤᱞᱤᱧ ᱠᱩᱥᱤᱹᱭᱟᱠᱚᱣᱟ ᱩᱱᱠᱩ ᱞᱮᱴᱚ ᱟᱨ ᱵᱟᱠᱷᱟᱱ ᱯᱤᱴᱷᱟᱹ ᱟᱫᱚ ᱚᱱᱟ ᱠᱷᱟᱹᱛᱤᱨ ᱛᱮᱜᱮᱞᱤᱧ ᱦᱮᱡ ᱞᱮᱱᱟ ᱡᱮ ᱡᱟᱦᱟᱸᱛᱤᱱᱟᱹᱜ ᱜᱮ ᱡᱩᱫᱤ ᱠᱚ ᱧᱟᱢᱚᱜ ᱠᱷᱟᱱ ᱵᱟᱹᱞᱤᱧ ᱯᱟᱲᱟᱣ ᱞᱮᱫ ᱠᱚᱣᱟᱜ ᱟᱨᱚᱠᱚ ᱞᱟᱹᱭ ᱜᱮᱭᱟ ᱟᱹᱰᱤ ᱦᱚᱲ ᱡᱮ ᱡᱷᱚᱛᱚ ᱦᱚᱲ ᱫᱚ ᱵᱟᱠᱚ ᱧᱟᱢ ᱠᱚᱣᱟᱹᱜ ᱦᱮᱞᱳ ᱜᱚᱝᱠᱮ ᱦᱮᱞᱳ ᱜᱚᱝᱠᱮ
ᱡᱟ‌ ᱡᱮᱢᱚᱱ ᱦᱚᱸᱜᱚᱭ ᱡᱮᱢᱚᱱ ᱵᱟᱠᱚᱞ ᱞᱟᱹᱭ ᱫᱟᱲᱮᱭᱟᱜ ᱠᱟᱱᱟ ᱛᱚᱵᱮ ᱴᱷᱤᱠ ᱦᱮᱞᱚ